ᱦᱮᱸ ᱡᱚᱦᱟᱨ ᱜᱮ
ᱦᱮᱞᱳ
ᱦᱟᱞᱳ ᱡᱚᱦᱟᱨ ᱜᱮ
ᱦᱮᱸ ᱡᱚᱦᱟᱨ ᱜᱮ ᱟᱸᱡᱚᱢᱚᱜ ᱠᱟᱱᱟ᱾
ᱦᱳᱭ ᱟᱢᱟᱜ ᱨᱚᱲ ᱫᱚ ᱢᱚᱸᱡᱽ ᱜᱮ ᱟᱸᱡᱚᱢᱚᱜ ᱠᱟᱱᱟ᱾ ᱟᱫᱚ ᱤᱧᱟᱹᱜ ᱨᱚᱲ ᱜᱮ ᱚᱠᱟᱞ ᱞᱮᱠᱟ ᱟᱸᱡᱚᱢᱚᱜ ᱠᱟᱱᱟ᱾
ᱟᱢᱟᱜ ᱦᱚᱸ ᱢᱚᱸᱡᱽ ᱜᱮ ᱟᱸᱡᱚᱢᱚᱜ ᱠᱟᱱᱟ᱾
ᱚ ᱦᱮᱸᱛᱚ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱱᱤᱛᱳᱜ ᱫᱚ ᱦᱚᱸᱜᱼᱚᱭ ᱵᱨᱟᱥ ᱵᱟᱲᱟ ᱠᱟᱛᱮ ᱫᱩᱲᱩᱵ ᱵᱟᱲᱟ ᱦᱩᱭᱠᱟᱱᱟ ᱱᱟᱦᱟᱜ ᱡᱚᱢ ᱠᱚᱫᱚ ᱟᱣᱨᱤ ᱦᱩᱭᱩᱜᱼᱟ
ᱚ
ᱟᱫᱚ ᱟᱢᱜᱮ ᱪᱮᱫ ᱮᱢ ᱪᱤᱠᱟᱹᱭᱮᱫᱟ?
ᱟᱨ ᱤᱧ ᱦᱚᱸ ᱦᱤᱛᱚᱜ ᱦᱚᱸᱜᱚᱭ ᱥᱮᱛᱟᱜ ᱨᱮᱱᱟᱜ ᱠᱟᱹᱢᱤ ᱠᱚ ᱥᱟᱹᱛ ᱦᱟᱹᱭ ᱠᱟᱛᱮᱜ ᱜᱮ ᱟᱢ ᱥᱟᱸᱣ ᱤᱧ ᱨᱚᱯᱚᱲ ᱠᱟᱱᱟ᱾
ᱚ
ᱟᱨ ᱛᱮᱦᱮᱧ ᱥᱟᱨᱟᱫᱤᱱ ᱪᱮᱫ ᱠᱚ ᱪᱤᱠᱟᱹ ᱨᱮᱱᱟᱜ ᱢᱚᱱᱮ ᱠᱚ ᱦᱩᱭ ᱟᱠᱟᱱᱟ ᱟᱨᱠᱤ
ᱛᱮᱤᱦᱤᱧ ᱫᱚ ᱱᱟᱦᱟᱜ ᱢᱚᱱᱮ ᱵᱟᱲᱟ ᱫᱚ ᱚᱱᱠᱟ ᱞᱮᱠᱟ ᱢᱟ ᱛᱤᱦᱮᱧ ᱫᱚ ᱛᱤᱨᱤᱥᱟ ᱡᱩᱱ ᱠᱟᱱᱟ᱾ ᱟᱫᱚ ᱚᱱᱟᱜᱮ ᱦᱚᱜᱼᱚᱭ ᱥᱟᱲᱮ ᱟᱴ ᱵᱟᱡᱟᱜ ᱠᱷᱚᱡ ᱚᱱᱟ ᱢᱟᱱᱟᱣᱵᱟᱱᱟ ᱢᱟᱱᱟᱣ ᱦᱩᱭᱩᱜᱼᱟ᱾ ᱯᱩᱡᱟᱹ ᱯᱟᱥᱟ ᱦᱩᱭᱩᱜᱼᱟ᱾ᱥᱟᱲᱮ ᱟᱴᱨᱮ ᱟᱫᱚ ᱚᱱᱟᱜᱮ ᱥᱟᱹᱛ ᱥᱟᱯᱲᱟᱣ ᱠᱟᱛᱮᱜ ᱚᱱᱛᱮᱜ ᱜᱮ ᱪᱟᱞᱟᱜ ᱦᱩᱭᱩᱜᱼᱟ ᱱᱟᱦᱟᱜ
ᱟᱪᱪᱷᱟ
ᱥᱟᱨᱟᱫᱤᱱ ᱫᱚ ᱚᱱᱠᱟ ᱦᱩᱞ ᱢᱟᱦᱟ ᱤᱫᱤᱠᱟ ᱠᱟᱛᱮᱜ ᱜᱮ ᱥᱯᱚᱴ ᱠᱚ ᱫᱚᱦᱚ ᱦᱩᱭᱩ ᱟᱠᱟᱱᱟ᱾ ᱟᱫᱚ ᱚᱱᱛᱮ ᱨᱮᱜᱮ ᱱᱟᱜ ᱥᱟᱨᱟᱫᱤᱱ ᱠᱟᱴᱟᱜᱼᱟ ᱥᱮ ᱚᱱᱟ ᱪᱷᱟᱲᱟ ᱦᱩᱞ ᱢᱟᱦᱟ ᱤᱫᱤ ᱠᱟᱛᱮᱜ ᱥᱮᱨᱮᱧ ᱥᱮ ᱚᱱᱚᱬᱦᱮ ᱱᱚᱣᱟ ᱠᱚᱦᱚᱸ ᱫᱚᱦᱚ ᱦᱩᱭ ᱟᱠᱟᱱᱟ᱾ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱞᱟᱹᱜᱤᱫ ᱟᱫᱚ ᱚᱱᱟ ᱠᱚ ᱧᱮᱞ ᱥᱟᱸᱜᱮ ᱞᱟᱹᱜᱤᱫ ᱜᱮ ᱛᱮᱦᱮᱧ ᱫᱚ ᱦᱟᱸᱜ ᱚᱱᱛᱮ ᱨᱮᱜᱮ ᱥᱟᱨᱟᱫᱤᱱᱴᱟᱜ ᱫᱚ ᱠᱟᱴᱟᱜ ᱠᱟᱱᱟ᱾
ᱟᱪᱪᱷᱟ ᱟᱹᱰᱤ ᱢᱚᱸᱡᱽ ᱦᱩᱞ ᱢᱟᱦᱟ ᱤᱫᱤ ᱠᱟᱛᱮᱫ ᱱᱩᱱᱟᱹᱜ ᱱᱟᱯᱟᱭ ᱩᱭᱦᱟᱹᱨ ᱫᱤᱥ ᱦᱩᱫᱤᱥ ᱯᱮ ᱫᱚᱦᱚ ᱟᱠᱟᱫᱼᱟ ᱟᱹᱰᱤ ᱪᱮᱦᱮᱨᱟᱧ ᱵᱩᱡᱷ ᱠᱮᱫᱟ ᱟᱨᱠᱤ
ᱟᱫᱚ ᱟᱯᱮᱥᱮᱫ ᱜᱮ ᱚᱠᱟ ᱞᱮᱠᱟ ᱯᱮ ᱢᱟᱱᱟᱣᱭᱮᱫ ᱠᱟᱱᱟ
ᱦᱮᱸ ᱟᱞᱮ ᱥᱮᱱ ᱢᱟ ᱦᱩᱭᱩᱜ ᱠᱟᱱ ᱜᱮ ᱦᱩᱞ ᱢᱟᱦᱟ ᱢᱟ ᱥᱟᱱᱛᱟᱲᱠᱣᱟᱜ ᱢᱤᱫᱴᱮᱱ ᱱᱟᱜᱟᱢ ᱟᱱᱟᱜ ᱫᱤᱱ ᱠᱟᱱᱟ ᱛᱚ ᱛᱮᱦᱮᱧᱟᱜ ᱫᱤᱱ ᱫᱚ ᱩᱭᱦᱟᱹᱨ ᱫᱚᱦᱚ ᱞᱟᱹᱜᱤᱫ ᱛᱮ ᱥᱟᱶᱛᱮ ᱢᱟᱱᱚᱛᱤᱭ ᱢᱟᱱᱟᱣ ᱵᱟᱛᱟᱣ ᱫᱟᱠᱚ ᱟᱨᱠᱤ ᱟᱞᱮ ᱫᱚ ᱱᱚᱜᱼᱚᱭ ᱥᱟᱹᱛ ᱥᱟᱯᱲᱟᱣ ᱦᱩᱭ ᱟᱠᱟᱱᱟ ᱩᱰᱩᱝᱚᱜ ᱠᱟᱱ ᱛᱟᱞᱮᱭᱟ ᱠᱚ ᱢᱟᱱᱟᱣ ᱞᱟᱹᱜᱤᱫ ᱚᱱᱛᱮ ᱜᱮ ᱱᱤᱡᱮ ᱦᱚᱸ ᱪᱟᱞᱟᱜ ᱦᱩᱭᱩᱜᱼᱟ ᱥᱟᱨᱟᱫᱤᱱ ᱨᱮ ᱞᱟᱠᱪᱟᱨ ᱟᱠᱷᱲᱟ ᱠᱚ ᱥᱟᱯᱲᱟᱣ ᱫᱚᱦᱚ ᱟᱠᱟᱜᱼᱟ ᱥᱟᱶᱛᱮ ᱚᱱᱚᱲᱦᱮ ᱟᱨ ᱦᱩᱞᱜᱟᱹᱨᱭᱟᱹ ᱫᱤᱥᱟᱹᱛᱮᱫ ᱢᱤᱫᱵᱟᱨ ᱥᱮᱨᱮᱧ ᱠᱚᱦᱚᱸ ᱠᱚ ᱥᱮᱨᱤᱧ ᱟᱸᱡᱚᱢᱟ ᱦᱟᱸᱜ ᱱᱚᱝᱠᱟᱱᱟᱜ ᱢᱤᱫᱴᱮᱱ ᱟᱠᱷᱲᱟ ᱠᱚ ᱥᱟᱹᱛ ᱥᱟᱯᱲᱟᱣ ᱠᱟᱜᱼᱟ᱾
ᱦᱳᱭ ᱦᱳᱭ ᱟᱫᱚ ᱟᱯᱮᱥᱮᱫ ᱫᱚ ᱫᱟᱜ ᱡᱟᱹᱯᱩᱫ ᱠᱚᱫᱚ ᱪᱮᱫᱞᱮᱠᱟ ᱦᱩᱭᱩᱜ ᱠᱟᱱᱟ?
ᱫᱟᱜ ᱫᱚᱭ ᱫᱟᱜ ᱮᱜᱼᱟ ᱢᱮᱱᱠᱷᱟᱱ ᱫᱚᱢᱮ ᱫᱚ ᱵᱟᱭ ᱫᱟᱜ ᱜᱮᱼᱟ ᱪᱷᱚᱲᱮ ᱪᱷᱚᱲᱮ ᱫᱟᱜ ᱟᱞᱮ ᱠᱟᱱᱟᱭ᱾ ᱟᱯᱮᱥᱮᱫ ᱜᱮ ᱪᱮᱫ ᱞᱮᱠᱟ?
ᱟᱞᱮᱥᱮᱫ ᱦᱚᱸ ᱚᱱᱠᱟ ᱜᱮᱭ ᱫᱟᱜ ᱮᱫᱟ ᱠᱟᱹᱢᱤᱨᱮ ᱞᱟᱜᱟᱜ ᱞᱮᱠᱟ ᱫᱚᱜ ᱵᱟᱭ ᱫᱟᱜ ᱟᱠᱟᱫᱟ ᱮ ᱡᱮ ᱦᱩᱲᱩ ᱠᱚ ᱨᱚᱦᱚᱭ ᱜᱟᱱᱚᱜᱼᱟ ᱟᱫᱚ ᱛᱚᱞᱟ ᱠᱚᱢᱟ ᱟ ᱢᱤᱫᱤ ᱵᱟᱨ ᱫᱚ ᱦᱟᱨᱟ ᱟᱠᱟᱱᱟ ᱡᱟᱦᱟ ᱞᱟᱦᱟ ᱜᱤᱰᱤ ᱦᱩᱭᱠᱟᱱᱟ ᱟᱫᱚ ᱱᱚᱜᱼᱚᱭ ᱨᱤᱢᱤᱞ ᱢᱟ ᱰᱮᱞᱤ ᱞᱮᱠᱟᱜᱮ ᱨᱤᱢᱤᱞᱮᱫ ᱠᱟᱱᱟ ᱟᱫᱚ ᱚᱱᱮ ᱥᱟᱰᱮ ᱵᱟᱲᱟ ᱠᱟᱛᱮᱜ ᱜᱮ ᱦᱚᱭ ᱠᱟᱛᱮᱜ ᱜᱮ ᱵᱚᱱᱫᱚ ᱠᱟᱜ ᱠᱟᱱᱟᱭ᱾ ᱟᱫᱚ ᱚᱱᱟ ᱦᱚᱛᱮᱡ ᱛᱮ ᱱᱟᱦᱟᱜ ᱨᱚᱦᱚᱭ ᱠᱚᱫᱚ ᱟᱣᱨᱤ ᱦᱩᱭᱩᱜᱼᱟ ᱢᱟᱴᱷ ᱠᱚᱨᱮ ᱫᱟᱜ ᱜᱮ ᱵᱟᱝ ᱛᱚᱵᱷᱟᱣ ᱟᱠᱟᱱᱟ ᱨᱚᱦᱚᱭ ᱫᱚ ᱪᱤᱠᱟᱛᱮ ᱦᱩᱭᱩᱜᱼᱟ ᱟᱫᱚ ᱨᱚᱦᱚᱭ ᱠᱚᱫᱚ ᱦᱟᱸᱜ ᱟᱹᱣᱨᱤ ᱞᱟᱦᱟᱜᱼᱟ ᱟᱨ ᱫᱟᱜ ᱡᱟᱹᱲᱤ ᱦᱚᱸ ᱩᱱᱟᱹᱜ ᱱᱟᱯᱟᱭ ᱫᱚ ᱦᱟᱸᱜ ᱵᱟᱭ ᱫᱟᱜ ᱡᱟᱹᱲᱤᱭᱟᱜ ᱟᱞᱮᱥᱮᱫ ᱦᱚᱸ
ᱦᱮᱸ ᱚᱱᱠᱟᱜᱮ ᱱᱚᱛᱮ ᱦᱚᱸ ᱫᱚᱢᱮ ᱱᱟᱯᱟᱭ ᱫᱟᱜ ᱡᱟᱹᱲᱤ ᱵᱟᱝ ᱦᱚᱛᱮᱡ ᱛᱮ ᱠᱟᱹᱢᱤ ᱠᱚᱫᱚ ᱵᱟᱝ ᱞᱟᱦᱟᱜ ᱠᱟᱱᱟ
ᱦᱳᱭ
ᱟᱪᱪᱷᱟ ᱛᱮᱦᱮᱧᱟᱜ ᱦᱩᱞ ᱢᱟᱦᱟ ᱠᱟᱱ ᱛᱮᱦᱮᱧᱟᱜ ᱞᱟᱠᱪᱟᱨ ᱟᱠᱷᱲᱟ ᱨᱮᱫᱚ ᱪᱮᱫᱞ ᱞᱮᱠᱟᱱ ᱮᱱᱮᱡ ᱥᱮᱨᱮᱧ ᱠᱚ ᱡᱚᱛᱷᱟᱛ ᱢᱮᱱᱛᱮᱢ ᱢᱚᱱᱮᱭᱟ
ᱚ ᱮᱱᱮᱡ ᱥᱮᱨᱮᱧ ᱠᱚᱫᱚ ᱥᱮᱨᱮᱧ ᱠᱚᱫᱚ ᱵᱚᱞᱛᱮ ᱫᱚ ᱟᱵᱚ ᱛᱤᱦᱤᱧ ᱢᱟ ᱛᱤᱨᱤᱥᱟ ᱡᱩᱱ ᱟᱵᱚ ᱞᱟᱹᱜᱤᱫ ᱫᱚ ᱟᱹᱰᱤ ᱫᱩᱠ ᱚᱱᱠᱟᱱᱟᱜ ᱫᱤᱱ ᱠᱟᱱᱟ ᱟᱨ ᱡᱟᱦᱟᱸᱭ ᱠᱚᱫᱚ ᱥᱤᱫᱩ ᱠᱟᱹᱱᱩ ᱪᱟᱸᱫᱽ ᱵᱷᱟᱭᱨᱳ ᱥᱮ ᱯᱷᱩᱞᱳ ᱡᱷᱟᱱᱚ ᱟᱵᱚ ᱞᱟᱹᱜᱤᱫ ᱫᱤᱥᱚᱢ ᱞᱟᱹᱜᱤᱫ ᱡᱤᱣᱤ ᱠᱚ ᱟᱞᱟᱭ ᱟᱠᱟᱫᱟ ᱟᱫᱚ ᱩᱱᱠᱩ ᱠᱚ ᱫᱤᱥᱟᱹ ᱠᱟᱛᱮᱜ ᱜᱮ ᱩᱱᱠᱩ ᱤᱫᱤ ᱠᱟᱛᱮᱫ ᱜᱮ ᱥᱮᱨᱮᱧ ᱠᱚᱫᱚ ᱟᱹᱰᱤ ᱡᱟᱹᱨᱩᱲ ᱜᱮᱭᱟ ᱢᱟᱱᱮ ᱟᱹᱛᱷᱟᱹᱲᱤᱭᱟᱜ ᱥᱮᱨᱮᱧ ᱫᱚ ᱵᱟᱝ ᱤᱧ ᱫᱚ ᱚᱱᱟᱜᱤᱧ ᱢᱚᱱᱮ ᱛᱟᱦᱮᱸᱜ ᱟᱨ ᱮᱱᱮᱡ ᱥᱮᱨᱮᱧ ᱠᱚᱦᱚᱸ ᱱᱚᱝᱠᱟ ᱢᱟᱭᱤᱠ ᱵᱚᱠᱥᱚ ᱟᱛᱮᱫ ᱫᱚ ᱵᱟᱝ ᱟ ᱡᱮᱱᱚ ᱛᱩᱢᱫᱟᱜ ᱴᱟᱢᱟᱠ ᱟᱛᱮᱫ ᱯᱟᱛᱟ ᱮᱱᱮᱡ ᱠᱚ ᱥᱮ ᱥᱮᱨᱮᱧ ᱠᱚ ᱦᱩᱞ ᱢᱟᱦᱟ ᱤᱫᱤᱠᱟ ᱠᱟᱛᱮᱜ ᱜᱮ ᱦᱩᱭᱩᱜ ᱢᱟ ᱟ ᱤᱧ ᱫᱚ ᱱᱚᱣᱟᱜᱤᱧ ᱢᱚᱱᱮᱭᱟ ᱩᱞ ᱢᱟᱦᱟ ᱤᱫᱤᱠᱟ ᱠᱟᱛᱮᱫ ᱮᱱᱮᱡ ᱥᱮᱨᱮᱧ
ᱦᱮᱸ ᱟᱪᱪᱷᱟ ᱱᱚᱝᱠᱟ ᱦᱩᱞ ᱢᱟᱦᱟ ᱨᱮ ᱟᱭᱢᱟ ᱡᱟᱭᱜᱟ ᱨᱮᱜᱮ ᱚᱨᱜᱮᱥᱴᱟᱨ ᱠᱚ ᱦᱩᱭᱩᱜ ᱠᱟᱱᱟ ᱵᱷᱟᱲᱟ ᱤᱫᱤ ᱠᱟᱛᱮ ᱠᱚ ᱮᱱᱮᱡ ᱚᱪᱚᱭᱮᱫ ᱠᱚᱣᱟ ᱱᱚᱣᱟ ᱠᱚᱫᱚ ᱛᱤᱱᱟᱹᱜ ᱱᱟᱯᱟᱭᱟ
ᱤᱧᱟᱹᱜ ᱢᱮᱫ ᱛᱮᱫᱚ ᱱᱚᱣᱟ ᱫᱚᱦᱟᱸᱜ ᱫᱚᱢᱮ ᱮᱠᱴᱟ ᱱᱟᱯᱟᱭ ᱫᱚ ᱵᱟᱹᱧ ᱧᱮᱞᱮᱫ ᱠᱟᱱᱟ ᱠᱟᱨᱚᱱ ᱛᱦᱤᱧᱟᱜ ᱫᱤᱱ ᱢᱟ ᱟᱵᱚᱣᱟᱜ ᱫᱩᱠ ᱟᱱᱟᱜ ᱫᱤᱱ ᱠᱟᱱᱟ ᱥᱮ ᱟᱫᱚ ᱚᱨᱠᱮᱥᱴᱟᱨ ᱫᱚ ᱥᱮ ᱪᱷᱟᱹᱯᱨᱤ ᱮᱱᱮᱡ ᱱᱚᱣᱟ ᱫᱚ ᱮᱠᱟᱞᱜᱮ ᱞᱟᱹᱠᱛᱤ ᱵᱟᱝ ᱠᱟᱱᱟ ᱟᱫᱚᱼᱼ ᱡᱩᱫᱤ ᱦᱟᱸ ᱦᱩᱞᱢᱟᱦᱟ ᱤᱫᱤᱠᱟ ᱠᱟᱛᱮᱜ ᱜᱮ ᱫᱤᱱᱟᱹᱢᱟᱱ ᱜᱮ ᱥᱮ ᱢᱟᱧᱟᱱ ᱵᱮᱲᱟ ᱚᱠᱛᱚ ᱡᱩᱫᱤ ᱚᱱᱟ ᱤᱫᱤ ᱠᱟᱛᱮᱜ ᱦᱩᱞ ᱢᱟᱦᱟ ᱤᱫᱤ ᱠᱟᱛᱮᱫ ᱜᱮ ᱡᱩᱫᱤ ᱮ ᱮᱢᱱᱤ ᱦᱩᱰᱤᱧ ᱦᱩᱰᱤᱧ ᱢᱟᱱᱮ ᱜᱟᱭᱟᱱ ᱠᱚ ᱡᱟᱦᱟᱸ ᱦᱩᱰᱤᱧ ᱜᱟᱭᱟᱱ ᱦᱳᱭ ᱚᱱᱟ ᱠᱚ ᱡᱩᱫᱤ ᱠᱚ ᱫᱚᱦᱚ ᱠᱮᱭᱟ ᱚᱱᱟ ᱫᱚ ᱱᱟᱯᱟᱭ ᱜᱮᱭᱟ ᱤᱧ ᱫᱩᱧ ᱢᱚᱱᱮᱭᱟ ᱚᱱᱟ ᱠᱚ ᱤᱫᱤᱠᱟ ᱠᱟᱛᱮᱜ ᱟᱵᱚᱣᱟᱜ ᱱᱟᱜᱟᱢ ᱤᱫᱤᱠᱟ ᱠᱟᱛᱮᱜ ᱡᱩᱚᱫᱤ ᱚᱱᱠᱟ ᱠᱤᱪᱷᱩ ᱮᱠᱴᱟ ᱦᱩᱭᱩᱜᱼᱟ ᱛᱚ ᱚᱱᱟ ᱫᱚ ᱟᱹᱰᱤᱜᱢ ᱵᱮᱥᱟ ᱠᱤᱱᱛᱩ ᱱᱚᱜ ᱚᱭ ᱡᱟᱦᱟᱸ ᱚᱨᱠᱮᱥᱴᱟᱨ ᱥᱮ ᱪᱷᱟᱹᱯᱨᱤ ᱮᱱᱮᱡ ᱱᱚᱣᱟ ᱫᱚ ᱤᱧ ᱫᱚ ᱫᱚᱢᱮ ᱮᱠᱴᱟ ᱫᱚ ᱟᱨ ᱤᱧᱟᱹᱜ ᱢᱮᱫ ᱛᱮᱫᱚ ᱱᱟᱯᱟᱭ ᱫᱚ ᱦᱟᱸᱜ ᱵᱟᱹᱧ ᱧᱮᱞᱮᱫ ᱠᱟᱱᱟ ᱟᱫᱚ ᱟᱢᱜᱮ ᱚᱠᱟᱮ ᱞᱮᱠᱟᱢ ᱧᱮᱞᱮᱫ ᱠᱟᱱᱟ ᱱᱚᱣᱟ ᱫᱚ ᱞᱟᱹᱭ ᱟᱸᱡᱚᱢᱟᱹᱧ ᱢᱮ ᱠᱟᱹᱴᱤᱡ
ᱢᱚᱱᱮᱨᱮᱢᱟ ᱟᱹᱰᱤ ᱨᱚᱠᱚᱢᱟᱜ ᱜᱮ ᱠᱩᱠᱞᱤ ᱨᱟᱠᱟᱵ ᱟᱠᱟᱱᱛᱮ ᱤᱧᱦᱚᱸ ᱟᱢᱤᱧ ᱠᱩᱞᱤ ᱠᱮᱫ ᱢᱮᱭᱟ ᱛᱚ ᱤᱧᱟᱹᱜ ᱢᱮᱫ ᱛᱮᱦᱚᱸ ᱱᱟᱯᱟᱭ ᱫᱚ ᱵᱟᱹᱧ ᱧᱮᱞᱮᱜᱼᱟ ᱟᱹᱰᱤ ᱡᱟᱭᱜᱟ ᱨᱮᱜᱮ ᱱᱚᱜᱚᱭ ᱧᱮᱞᱚᱜᱚᱜ ᱚᱱᱟ ᱟᱸᱡᱚᱢᱚᱜ ᱠᱟᱱᱟ ᱛᱮᱦᱮᱧ ᱞᱮᱠᱟᱱᱟᱜ ᱫᱤᱱ ᱢᱟ ᱨᱟᱹᱥᱠᱟᱹ ᱨᱮᱱᱟᱜ ᱫᱤᱱ ᱞᱮᱠᱟ ᱠᱚ ᱢᱟᱱᱟᱣ ᱵᱟᱛᱟᱣ ᱮᱫᱼᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱱᱚᱣᱟ ᱨᱮᱱᱟᱜ ᱚᱡᱮ ᱵᱟᱝ ᱵᱟᱲᱟᱭ ᱠᱟᱛᱮ ᱜᱮ ᱰᱟᱵᱩᱝ ᱮᱱᱮᱡ ᱠᱚᱠᱚ ᱥᱮᱱᱚᱜ ᱠᱟᱱᱟ ᱥᱮ ᱚᱨᱜᱮᱥᱴᱟᱨ ᱡᱟᱦᱟᱸ ᱨᱮ ᱦᱩᱭᱩᱜ ᱠᱟᱱᱟ ᱚᱸᱰᱮ ᱠᱚ ᱮᱱᱮᱡ ᱠᱟᱱᱟ ᱦᱚᱲ ᱛᱟᱞᱟᱨᱮ ᱱᱟᱱᱟ ᱦᱩᱱᱟᱹᱨ ᱮᱱᱮᱡ ᱥᱮᱨᱮᱧ ᱠᱚ ᱩᱫᱩᱜ ᱮᱼᱭᱟ ᱛᱚ ᱤᱧᱟᱹᱜ ᱢᱮᱱᱛᱮᱫᱚ ᱱᱚᱣᱟ ᱠᱚᱫᱚ ᱮᱠᱟᱞᱜᱮ ᱱᱟᱯᱟᱭ ᱨᱮᱱᱟᱜ ᱫᱚ ᱵᱟᱝ ᱠᱟᱱᱟ
ᱦᱳᱭ ᱦᱳᱭ
ᱟᱨ ᱤᱱᱟᱹ ᱪᱷᱟᱲᱟ ᱪᱮᱫ ᱞᱮᱠᱟ ᱛᱟᱦᱚᱞᱮ ᱟᱯᱮᱥᱮᱫ ᱮᱴᱟᱜᱟᱜ ᱨᱚᱦᱚᱭ ᱛᱩᱫ ᱠᱚ ᱵᱟᱫ ᱠᱟᱛᱮᱫ ᱟᱨ ᱪᱮᱫ ᱠᱚᱯᱮ ᱨᱚᱦᱚᱭ ᱜᱮᱭᱟ
ᱟᱞᱮ ᱥᱮᱫ ᱫᱚ ᱨᱚᱦᱚᱭ ᱫᱚ ᱦᱟᱸᱜ ᱱᱚᱝᱠᱟ ᱫᱚ ᱵᱟᱨ ᱫᱷᱟᱣ ᱫᱚ ᱦᱩᱲᱩᱞᱮ ᱪᱟᱥ ᱛᱟᱦᱮᱸᱫ ᱟᱨ ᱤᱱᱟᱹ ᱪᱷᱟᱰᱟ ᱠᱟᱛᱮᱜ ᱟᱨ ᱤᱱᱟᱹ ᱪᱷᱟᱰᱟ ᱠᱟᱛᱮᱫ ᱫᱚ ᱛᱩᱲᱤ ᱛᱤᱞᱢᱤᱧ ᱛᱟᱨᱯᱚᱨᱮ ᱥᱚᱵᱡᱤ ᱥᱚᱵᱡᱤ ᱠᱚ ᱤᱫᱤ ᱠᱟᱛᱮᱫ ᱥᱮᱫ ᱫᱚ ᱟᱞᱩ ᱥᱮᱼᱼ ᱵᱮᱸᱜᱟᱲ ᱵᱷᱮᱱᱰᱤ ᱵᱤᱞᱟᱛᱤ ᱢᱟᱹᱨᱤᱪ ᱡᱷᱚᱛᱚ ᱞᱮᱠᱟᱱᱟᱜ ᱜᱮ ᱪᱟᱥᱦᱳᱭᱳᱜ ᱛᱟᱦᱮᱸᱜ ᱟᱨ ᱱᱮᱛᱟᱨ ᱢᱟ ᱟᱞᱮ ᱥᱮᱫ ᱵᱟᱫᱟᱢ ᱟᱹᱰᱤ ᱡᱟᱹᱥᱛᱤ ᱠᱚ ᱨᱚᱦᱚᱭᱮᱫ ᱠᱟᱱᱟ ᱱᱚᱝᱠᱟᱜᱮ ᱪᱟᱥ ᱟᱵᱟᱫ ᱠᱚᱫᱚ ᱱᱟᱯᱟᱭ ᱜᱮ ᱦᱩᱭᱩᱜ ᱠᱟᱱᱟ ᱱᱟᱜ
ᱚᱸᱻ ᱾
ᱟᱫᱚ ᱟᱯᱮ ᱥᱮᱫ ᱜᱮ ᱪᱮᱫ ᱠᱚᱯᱮ ᱪᱟᱥ ᱵᱟᱲᱟᱭᱮᱫ ᱠᱟᱱᱟ ᱾
ᱟᱨ ᱟᱞᱮ ᱫᱚ ᱱᱚᱝᱠᱟ ᱵᱟᱫᱟᱢ ᱵᱟᱫ ᱠᱟᱛᱮᱫ ᱥᱚᱵᱡᱤ ᱫᱚ ᱱᱟᱦᱟᱜ ᱡᱚᱛᱚ ᱜᱮ ᱢᱮᱱᱟᱜ ᱟᱠᱟᱜᱼᱟ ᱾ ᱟᱨ ᱠᱷᱚᱥᱞᱟ ᱛᱩᱲᱤ ᱢᱟ ᱢᱮᱱᱟᱜ ᱜᱮ ᱟᱨ ᱚᱱᱟ ᱥᱟᱶᱛᱮ ᱵᱮᱸᱜᱟᱲ ᱠᱩᱯᱤ ᱛᱟᱨᱯᱚᱨᱮ ᱱᱚᱜᱼᱚᱭ ᱾ ᱫᱷᱚᱨᱚᱱ ᱫᱤᱱ ᱡᱟᱦᱟᱸ ᱛᱩᱨᱢᱩᱡᱽ ᱵᱚᱱ ᱞᱟᱹᱭᱮᱫᱼᱟ ᱚᱱᱟ ᱠᱚ ᱠᱚᱸᱰᱷᱟ ᱠᱚ ᱡᱷᱚᱛᱚ ᱜᱮ ᱢᱮᱱᱟᱜᱼᱟ ᱥᱩᱫᱷᱩ ᱚᱱᱮ ᱵᱟᱫᱟᱢ ᱴᱩᱠᱩ ᱾ ᱠᱩ ᱟᱞᱮᱥᱮᱫ ᱫᱚ ᱵᱟᱝᱞᱮ ᱨᱚᱦᱚᱭ ᱜᱮᱭᱟ ᱾
ᱚ ᱟᱫᱚ ᱚᱱᱟ ᱫᱚ ᱮᱢᱱᱤ ᱠᱮᱱᱮᱞ ᱨᱮᱭᱟᱜ ᱫᱟᱜ ᱛᱮᱯᱮ ᱨᱚᱦᱚᱭᱟ ᱥᱮ ᱵᱟᱸᱫᱷ ᱨᱮᱭᱟᱜ ᱥᱮ ᱮᱢᱱᱤ ᱟᱯᱮᱭᱟᱜ ᱢᱟᱴᱷ ᱠᱚᱨᱮ ᱚᱱᱠᱟ ᱞᱮᱠᱟ ᱥᱟᱵᱢᱟᱨᱥᱟᱞ ᱠᱚ ᱵᱮᱱᱟᱣ ᱟᱠᱟᱫᱟ ᱚᱱᱟ ᱫᱟᱜ ᱛᱮᱯᱮ ᱨᱚᱦᱚᱭ ᱛᱟᱦᱮᱸᱫ?
ᱵᱟᱝᱜᱮ ᱟᱞᱮ ᱫᱚ ᱱᱤᱛᱚᱜ ᱫᱚ ᱯᱩᱠᱷᱨᱤ ᱫᱟᱜ ᱛᱮᱜᱮᱞᱮ ᱨᱚᱦᱚᱮᱫᱼᱟ ᱾ ᱟᱨ ᱥᱟᱵᱢᱟᱨᱥᱟᱞ ᱠᱚᱫᱚ ᱱᱚᱝᱠᱟᱱᱟᱜ ᱵᱮᱵᱚᱥᱛᱟ ᱵᱟᱹᱱᱩᱜ ᱟᱠᱟᱜᱼᱟ ᱟᱨ ᱠᱮᱱᱮᱞ ᱢᱟ ᱥᱟᱺᱜᱤᱧ ᱜᱮᱛᱟᱞᱮ ᱼᱟ ᱾ ᱟᱞᱮ ᱫᱚ ᱠᱮᱱᱮᱞ ᱫᱟᱜ ᱫᱚ ᱵᱟᱝᱞᱮ ᱧᱟᱢᱟ ᱾ ᱛᱚ ᱚᱱᱟᱛᱮ ᱯᱩᱠᱷᱨᱤ‌ ᱫᱟᱜ ᱠᱚᱛᱮ ᱜᱮᱞᱮ ᱨᱚᱦᱚᱭ ᱜᱮᱭᱟ ᱟᱨᱠᱤ ᱾
ᱚ ᱦᱮᱸ ᱛᱚ ᱟᱫᱚ ᱟᱞᱮ ᱥᱮᱫ ᱫᱚ ᱦᱟᱸᱜ ᱟᱞᱮᱥᱮᱫ ᱦᱚᱸ ᱠᱮᱱᱮᱞ ᱫᱚ ᱵᱟᱹᱱᱩᱜᱼᱟ ᱟᱨ ᱾ ᱱᱚᱝᱠᱟ ᱞᱮᱠᱟ ᱵᱟᱸᱫᱷ ᱦᱚᱸ ᱩᱱᱟᱹᱜ ᱫᱚ ᱵᱟᱹᱱᱩᱜᱼᱟ ᱥᱟᱺᱜᱤᱧ ᱥᱟᱺᱜᱤᱧ ᱢᱮᱱᱟᱜᱼᱟ ᱦᱳᱭᱛᱳ ᱚᱸᱰᱮ ᱫᱚ ᱢᱟᱴᱷ ᱵᱟᱹᱱᱩᱜ ᱠᱟᱫᱟ ᱟᱫᱚ ᱟᱞᱮ ᱥᱮᱫ ᱢᱟ ᱱᱚᱝᱠᱟ ᱱᱟᱯᱟᱭᱜ ᱜᱮ ᱱᱤᱛᱚᱜ ᱫᱚ ᱪᱟᱥ ᱪᱵᱥ ᱫᱚ ᱦᱩᱭᱩᱜ ᱠᱟᱱᱟ ᱱᱚᱜᱼᱚᱭ ᱢᱟᱴᱷ ᱨᱮ ᱟᱹᱰᱤ ᱡᱟᱹᱥᱛᱤ ᱜᱮ ᱚᱱᱟ ᱥᱟᱵᱢᱟᱨᱥᱟᱞ ᱠᱚ ᱵᱮᱱᱟᱣ ᱟᱠᱟᱫᱟ ᱚᱱᱟ ᱫᱟᱜ ᱛᱮ ᱨᱚᱦᱚᱭ ᱠᱚᱫᱚ ᱱᱟᱯᱟᱭ ᱜᱮ ᱦᱩᱭᱩᱜ ᱠᱟᱱᱟ ᱦᱟᱸᱜ ᱥᱟᱵ ᱢᱟᱨᱥᱟᱞ ᱫᱟᱜ ᱛᱮᱜᱮ
ᱦᱮᱸ ᱦᱮᱸᱛᱚ ᱟᱪᱷᱟ ᱫᱟᱬᱟᱱ ᱠᱚ ᱤᱫᱤᱛᱮ ᱠᱟᱹᱴᱤᱡ ᱤᱧ ᱠᱩᱞᱤ ᱞᱮᱢᱜᱮ ᱥᱟᱢᱟᱝ ᱨᱮ ᱵᱩᱨᱩ ᱵᱚᱸᱜᱟ ᱛᱟᱞᱮ ᱪᱟᱞᱟᱜ ᱠᱚ ᱢᱚᱱᱮᱭᱼᱟ ᱥᱮ ᱵᱟᱝ?
ᱦᱮᱸ ᱵᱩᱨᱩ ᱵᱚᱸᱜᱟ ᱫᱚ ᱪᱟᱞᱟᱜ ᱫᱚ ᱢᱚᱱᱮ ᱵᱟᱲᱟ ᱦᱩᱭᱩᱜ ᱠᱟᱱᱟ ᱛᱚ ᱢᱚᱱᱮ ᱦᱩᱭ ᱠᱟᱱᱟ ᱱᱤᱭᱟᱹ ᱵᱟᱨ ᱫᱚ ᱫᱟᱬᱟ ᱟᱹᱜᱩᱭ ᱦᱩᱭᱩᱜᱼᱟ ᱦᱟᱸᱜ ᱾ ᱮᱸ ᱚᱱᱠᱟ ᱞᱮᱠᱟ ᱫᱚ ᱧᱮᱞ ᱵᱟᱝ ᱦᱩᱭ ᱠᱟᱱᱟ ᱥᱮ ᱚᱠᱟ ᱥᱮᱨᱢᱟ ᱦᱚᱸᱼᱼ ᱪᱟᱞᱟᱣ ᱵᱟᱝ ᱦᱩᱭ ᱟᱠᱟᱱᱟ ᱟᱫᱚ ᱚᱱᱟ ᱦᱤᱥᱟᱹᱵ ᱛᱮ ᱱᱤᱭᱟᱹ ᱵᱟᱨ ᱫᱚ ᱢᱚᱱᱮ ᱦᱩᱭᱩᱜ ᱠᱟᱱᱟ ᱡᱮ ᱪᱟᱞᱟᱣ ᱠᱟᱛᱮᱜ ᱧᱮᱞ ᱟᱹᱜᱩᱭ ᱦᱩᱭᱩᱜᱼᱟ ᱵᱩᱨᱩ ᱵᱚᱸᱜᱟ ᱢᱤᱫ ᱫᱷᱟᱣ ᱟᱫᱚ ᱟᱢ ᱜᱮᱢ ᱪᱟᱞᱟᱜ ᱠᱟᱱᱟ ᱥᱮ ᱵᱟᱝ ᱪᱮᱫ ᱞᱮᱠᱟᱢ ᱢᱚᱱᱮ ᱟᱠᱟᱫᱟ ᱾
ᱤᱧ ᱦᱚᱧ ᱢᱚᱱᱮᱭᱮᱟ ᱡᱮ ᱡᱚᱠᱷᱚᱱ ᱤᱧᱤᱧ ᱧᱮᱞ ᱞᱮᱫᱟ ᱛᱚᱠᱷᱚᱱ ᱫᱚ ᱱᱚᱝᱠᱟ ᱱᱤᱭᱵᱟᱨ ᱡᱮᱞᱠᱟ ᱟᱚᱜ ᱠᱟᱱᱟ ᱥᱤᱲ ᱵᱮᱱᱟᱣ ᱠᱟᱫᱟ ᱟᱨᱠᱤ ᱛᱚᱞ ᱟᱫᱚ ᱚᱱᱟᱜᱮ ᱟᱨᱠᱤ ᱱᱚᱣᱟ ᱠᱟᱛᱮᱫ ᱚᱠᱟ ᱞᱮᱠᱟ ᱧᱮᱞᱚᱜ ᱠᱟᱱᱟ ᱟᱨ ᱢᱤᱫ ᱫᱷᱟᱣ ᱧᱮᱞ ᱟᱹᱜᱩᱣᱟᱜ ᱦᱩᱭᱩᱜᱼᱟ ᱾
ᱚ ᱟᱪᱷᱟ ᱟᱫᱚ ᱤᱧ ᱫᱚ ᱱᱤᱭᱟᱹ ᱵᱟᱨ ᱜᱮ ᱯᱷᱟᱥᱴ ᱴᱟᱭᱤᱢ ᱤᱧ ᱪᱟᱞᱟᱜᱼᱟ ᱛᱚ ᱚᱱᱟ ᱦᱚᱛᱮ ᱮᱛ ᱟᱹᱰᱤ ᱢᱚᱸᱡᱽ ᱤᱧ ᱟᱹᱭᱠᱟᱹᱣᱮᱫ ᱠᱟᱱᱟ ᱡᱮ ᱪᱟᱞᱟᱜ ᱦᱩᱭᱩᱜᱼᱟ ᱧᱮᱞ ᱦᱩᱭᱩᱜᱼᱟ ᱵᱟᱹᱧ ᱧᱮᱞ ᱟᱠᱟᱫᱼᱟ ᱢᱟᱱᱮ ᱢᱤᱫ ᱫᱷᱟᱣ ᱦᱚᱸ ᱪᱟᱞᱟᱣ ᱫᱚ ᱵᱟᱝ ᱦᱩᱭ ᱟᱠᱟᱱᱟ ᱟᱫᱚ ᱚᱱᱟᱛᱮ ᱱᱤᱭᱟᱹ ᱵᱟᱨ ᱫᱚ ᱢᱚᱱᱮ ᱦᱩᱭ ᱟᱠᱟᱱᱟ ᱡᱮ ᱪᱟᱞᱟᱣ ᱦᱩᱭᱩᱜᱼᱟ ᱛᱟᱦᱚᱞᱮ ᱧᱮᱞ ᱟᱹᱜᱩᱭ ᱦᱩᱭᱩᱜᱼᱟ ᱾ ᱪᱮᱫᱠᱟ ᱦᱩᱭᱩᱜᱼᱟ ᱾
ᱦᱮᱸ ᱻ᱾
ᱟᱫᱚ ᱟᱞᱮ ᱴᱷᱮᱡ ᱠᱷᱚᱱ ᱫᱚ ᱦᱟᱜ ᱥᱟᱺᱜᱤᱧ ᱧᱚᱜ ᱜᱮᱭᱟ ᱥᱟᱺᱜᱤᱧ ᱫᱚ ᱟᱫᱚ ᱚᱱᱟ ᱛᱮᱜᱮ ᱱᱟᱦᱟᱜ ᱪᱟᱞᱟᱣ ᱠᱚᱫᱚ ᱵᱟᱝ ᱦᱩᱭ ᱵᱟᱲᱟ ᱟᱠᱟᱱᱟ ᱮᱴᱟᱜ ᱥᱮᱨᱢᱟ ᱫᱚ ᱟᱫᱚ ᱱᱤᱭᱟᱹᱵᱟᱨ ᱫᱚ ᱦᱟᱸᱜ ᱟᱫᱚ ᱱᱚᱣᱟ ᱥᱩᱨ ᱥᱮᱜ ᱨᱮᱜᱮ ᱮ ᱢᱮᱱᱟᱜᱼᱟ ᱢᱮᱱᱟᱜ ᱟᱠᱟᱫᱤᱧᱟ ᱟᱫᱚ ᱢᱚᱱᱮ ᱦᱩᱭᱩᱜ ᱱᱚᱰᱮ ᱠᱷᱚᱡ ᱜᱮ ᱪᱟᱞᱟᱜ ᱦᱩᱭᱩᱜᱼᱟ ᱧᱮᱞ ᱟᱹᱜᱩ ᱠᱟᱜ ᱦᱩᱭᱩᱜᱼᱟ ᱟᱫᱚ ᱟᱯᱮᱻᱥ ᱴᱷᱮᱡ ᱟᱫᱚ ᱛᱤᱱᱟᱹᱜ ᱥᱟᱺᱜᱤᱧ ᱜᱮᱭᱟ ᱚᱱᱟ ᱵᱩᱨᱩ ᱵᱚᱸᱜᱟ ᱫᱚ?
ᱟᱞᱮ ᱫᱚ ᱵᱩᱨᱩ ᱵᱚᱸᱜᱟ ᱥᱩᱨ ᱧᱚᱜ ᱨᱮᱜᱮ ᱢᱮᱱᱟᱜ ᱞᱮᱭᱟ ᱫᱚᱢᱮ ᱵᱟᱭ ᱥᱟᱺᱜᱤᱧᱟ ᱾ ᱮᱻᱢ ᱡᱳᱨ ᱨᱮᱱᱟᱜ ᱵᱟᱨ ᱜᱷᱚᱱᱴᱟ ᱨᱟᱥᱛᱟ ᱠᱟᱱᱟ ᱾
ᱚ ᱢᱟ ᱟᱹᱰᱤᱜᱮ ᱥᱩᱨ ᱜᱮᱭᱟ ᱛᱟᱣᱦᱚᱞᱮ
ᱦᱮᱸ ᱦᱮᱸ ᱳᱨ ᱜᱮᱭᱟ᱾
ᱦᱳᱻᱚᱭ
ᱟᱨ ᱱᱚᱣᱟ ᱠᱚ ᱪᱷᱟᱰᱟ ᱠᱟᱛᱮᱫ ᱱᱟᱦᱟᱜ ᱚᱞᱚᱜ ᱯᱟᱲᱦᱟᱜ ᱤᱫᱤ ᱠᱟᱛᱮᱜ ᱡᱚᱫᱤ ᱠᱟᱹᱴᱤᱡ ᱤᱧ ᱠᱩᱞᱤ ᱢᱮᱭᱟ ᱡᱮ ᱢᱟᱹᱭ ᱵᱟᱹᱵᱩ ᱛᱟᱠᱚ ᱚᱞᱚᱜ ᱯᱟᱲᱦᱟᱜ ᱪᱮᱛᱟᱱ ᱨᱮ ᱛᱤᱱᱟᱹᱜ ᱜᱟᱱ ᱟᱜᱽᱨᱚ ᱦᱚᱢ ᱧᱮᱞᱮᱫ ᱛᱟᱠᱚᱣᱟ ᱱᱮᱛᱟᱨ ᱡᱟᱦᱟᱸᱭ ᱠᱟᱹᱴᱤᱡ ᱠᱟᱹᱴᱤᱡ ᱚᱲᱟᱜ? ᱠᱚᱨᱮᱜ ᱢᱮᱱᱟᱜ ᱠᱚ?
ᱟᱸᱻ ᱚᱞᱚᱜ ᱯᱟᱲᱦᱟᱣ ᱤᱫᱤ ᱠᱟᱛᱮᱫ ᱫᱚ ᱟᱸᱻ ᱢᱟᱹᱭ ᱵᱟᱹᱵᱩ ᱛᱟᱠᱚ ᱫᱚ, ᱟᱜᱽᱨᱚᱦᱚ ᱫᱚ ᱠᱟᱹᱴᱤᱡ ᱫᱚ ᱠᱚᱢ ᱧᱚᱜ ᱜᱮ ᱧᱮᱞᱚᱜ ᱠᱟᱱᱟ ᱱᱟᱦᱟᱜ ᱾ ᱟᱫᱚ ᱤᱧ ᱫᱩᱧ ᱢᱚᱱᱮᱭᱟ ᱢᱟᱹᱭ ᱵᱟᱹᱵᱩ ᱛᱟᱠᱚ ᱟᱜᱽᱨᱚᱦᱚ ᱞᱟᱹᱜᱤᱫ ᱫᱚ? ᱚᱲᱟᱜ ᱨᱮᱱ ᱡᱟᱦᱟᱸᱭ ᱜᱟᱨᱡᱮᱱ ᱩᱱᱠᱩᱣᱟᱜ ᱫᱟᱭᱤᱛ ᱛᱚ ᱠᱟᱹᱴᱤᱡ, ᱜᱮᱻ ᱯᱟᱞᱚᱱ ᱫᱚ ᱟᱹᱰᱤᱜᱮ ᱞᱟᱹᱠᱛᱤ ᱠᱟᱱᱟ, ᱠᱟᱨᱚᱱ ᱩᱱᱠᱩ ᱢᱟ ᱵᱟᱪᱪᱮᱭ ᱜᱤᱫᱽᱨᱟᱹ ᱠᱟᱱᱟ ᱠᱚ ᱥᱮ ᱩᱱᱟᱹᱜ ᱫᱚ᱾ ᱱᱟᱦᱟᱜ ᱵᱟᱠᱚ ᱵᱩᱪᱟ ᱠᱷᱮᱞ ᱥᱮᱜ ᱜᱮ ᱢᱚᱱᱮ ᱫᱚᱭ ᱚᱨ ᱛᱟᱠᱚ ᱜᱮᱭᱟᱭ ᱾ ᱟᱫᱚ ᱚᱱᱟᱛᱤᱧ ᱢᱚᱱᱮᱭᱟ ᱩᱲᱟᱜ ᱨᱮᱱ ᱜᱟᱨᱡᱮᱱ ᱮᱠᱟᱱᱛᱚ ᱜᱮ ᱜᱟᱭᱤᱰ ᱮᱢ ᱫᱚᱨᱠᱟᱨ, ᱦᱩᱰᱤᱧ ᱠᱷᱚᱡ ᱜᱮ, ᱟᱸ ᱚᱱᱠᱟ ᱡᱩᱫᱤ ᱜᱟᱭᱤᱰ ᱮᱢ ᱜᱟᱱᱚᱜᱼᱟ ᱥᱮ ᱚᱞᱚᱠ ᱯᱟᱲᱦᱟᱣ ᱟᱻ ᱞᱟᱹᱜᱤᱫ ᱛᱮ? ᱛᱟᱦᱟᱞᱮ ᱤᱧᱤᱧ ᱢᱚᱱᱮᱭᱟ ᱯᱟᱲᱦᱟᱜ ᱜᱮᱭᱟ ᱠᱚ ᱾ ᱡᱮ ᱵᱟᱠᱚ ᱯᱟᱲᱦᱟᱜᱼᱟ, ᱱᱚᱝᱠᱟ ᱫᱚ ᱵᱟᱝ ᱠᱟᱱᱟ ᱾ ᱟᱫᱚ ᱟᱜᱽᱨᱚᱦᱚ ᱢᱟ ᱠᱚᱢ ᱜᱮᱭᱟ ᱦᱮᱸ। ᱦᱳᱭ ᱚᱝᱠᱟ᱾
ᱟᱨ ᱱᱤᱛᱚᱜ ᱠᱟᱹᱴᱤᱜ ᱠᱟᱹᱴᱤᱜ ᱢᱟᱹᱭ ᱵᱟᱹᱵᱩ ᱛᱟᱠᱚ ᱧᱮᱞ ᱦᱩᱭᱩᱜ ᱠᱟᱱᱟ ᱡᱮ? ᱮᱸ ᱮᱸᱜᱟᱛ ᱠᱚ ᱠᱟᱹᱢᱤ ᱞᱟᱹᱜᱤᱫ ᱛᱮ ᱯᱷᱳᱱ ᱠᱚ ᱮᱢ ᱜᱤᱰᱤᱭᱟᱠᱚ ᱠᱟᱱᱟ ᱛᱚ ᱱᱚᱣᱟ ᱫᱚ ᱛᱤᱱᱟᱹᱜ ᱱᱟᱯᱟᱭᱮᱢ ᱢᱚᱱᱮᱭᱮᱜᱼᱟ?
ᱠᱟᱹᱢᱤ ᱞᱟᱹᱜᱤᱫ ᱛᱮ ᱢᱟᱱᱮ ᱦᱩᱰᱤᱧ ᱧᱚᱜ ᱜᱤᱫᱽᱨᱟᱹ ᱠᱚ?
ᱦᱩᱸ ᱟᱠᱚ ᱠᱚ ᱠᱟᱹᱢᱤᱭᱟ ᱡᱟᱛᱮ ᱟᱞᱚ ᱠᱚ ᱟᱲᱤᱢᱟ ᱱᱚᱣᱟ ᱞᱟᱹᱜᱤᱫ ᱛᱮ ᱯᱷᱳᱱ ᱠᱚ ᱮᱢᱟ ᱠᱚ ᱠᱟᱱᱟ᱾ ᱛᱚ ᱯᱷᱳᱱ ᱨᱮ ᱢᱤᱫ ᱴᱮᱱ ᱜᱤᱫᱽᱨᱟᱹ ᱠᱟᱴᱤᱡ ᱠᱷᱚᱱ ᱡᱩᱫᱤ ᱦᱮᱣᱟᱜ ᱟᱭ ᱱᱚᱣᱟ ᱛᱤᱱᱟᱹᱜ ᱜᱟᱱ ᱱᱟᱯᱟᱭᱚᱜᱼᱟ?
ᱠᱟᱹᱴᱤᱡ ᱠᱷᱚᱱ ᱦᱮᱣᱟᱜᱼᱟ ᱟᱻ ᱱᱚᱣᱟ ᱫᱚ? ᱫᱚᱢᱮᱜ ᱮᱠᱴᱟ ᱫᱚ ᱦᱟᱸᱜ ᱵᱟᱝ ᱱᱟᱯᱟᱭᱟ ᱱᱤᱡᱮᱨᱟᱜ ᱠᱟᱹᱢᱤ ᱞᱟᱹᱜᱤᱫ ᱢᱟᱱᱮ ᱜᱤᱫᱽᱨᱟᱹ ᱡᱟᱦᱟᱸᱨᱮ, ᱵᱮᱥᱛᱚ ᱫᱚᱦᱚ ᱥᱮ ᱯᱷᱳᱱ, ᱯᱷᱳᱱ ᱪᱷᱟᱲᱟ ᱠᱟᱛᱮᱜ ᱟᱻ ᱫᱚ ᱦᱟᱜ ᱫᱚᱢᱮ ᱫᱚ ᱦᱟᱜ ᱤᱭᱟ ᱫᱚᱢᱮ ᱮᱠᱴᱟ ᱫᱚ ᱱᱟᱯ ᱯᱟᱭ ᱫᱚ ᱵᱟᱹᱧ ᱢᱚᱱᱮᱭᱟᱜ ᱠᱟᱱᱟ ᱦᱩᱰᱤᱧ ᱠᱷᱚᱡ ᱯᱟᱹᱨᱠᱟᱹᱣ ᱞᱮᱱᱠᱷᱟᱡ ᱦᱟᱸᱜ ᱯᱷᱳᱱ ᱜᱮ ᱧᱮᱞ ᱥᱟᱱᱟᱭᱟ ᱥᱮ᱾ ᱟᱫᱚ ? ᱱᱟᱯᱟᱭ ᱱᱟᱯᱟᱭ ᱡᱤᱱᱤᱥ ᱢᱮᱱᱟᱜᱼᱟ ᱟᱫᱚ ᱚᱠᱟᱞᱮᱠᱟᱱ ᱡᱤᱱᱤᱥ ᱠᱚ ᱩᱫᱩᱜ ᱟᱠᱚ ᱠᱟᱱᱟ? ᱟᱻ ᱯᱷᱳᱱ ᱨᱮᱦᱚᱸ ᱚᱞᱚᱜ ᱯᱟᱲᱦᱟᱣ ᱫᱚ ᱜᱟᱱᱚᱜ ᱜᱮᱭᱟ ᱦᱩᱰᱤᱧ ᱠᱷᱚᱡ ᱜᱮ᱾ ᱟᱫᱚ ᱚᱱᱟ ᱦᱚᱸ ᱢᱤᱫ ᱯᱚᱠᱠᱷᱮ ᱫᱚ ᱱᱟᱯᱟᱭ ᱫᱚ ᱱᱟᱯᱟᱭ ᱜᱮᱭᱟ ᱟᱨ ᱵᱟᱝᱠᱷᱟᱡ ᱫᱚ ᱵᱟᱝ ᱱᱟᱯᱟᱭᱟ ᱾ ᱮᱢᱱᱤ ᱠᱟᱴᱩᱱ, ᱧᱮᱞ ᱞᱟᱹᱜᱤᱫ ᱫᱚ ᱦᱩᱰᱤᱧ ᱩᱢᱮᱨ ᱠᱷᱚᱡ ᱜᱮ ᱩᱱᱤ ᱵᱮᱥᱛᱚ ᱫᱚᱦᱚ ᱠᱟᱭ ᱦᱩᱭᱩᱜᱼᱟ ᱚᱱᱟ ᱫᱚ ᱮᱠᱟᱞ ᱜᱮ, ᱤᱧ ᱫᱚ ᱱᱟᱯᱟᱭ ᱫᱚ ᱵᱟᱹᱧ ᱧᱮᱞᱮᱜ ᱠᱟᱱᱟ, ᱤᱧᱟᱹᱜ ᱢᱮᱫ ᱛᱮᱫᱚ ᱱᱷᱟᱜ ᱾
ᱦᱩᱸ ᱟᱭᱢᱟ ᱜᱤᱧ ᱟᱸᱡᱚᱢᱮᱜ ᱠᱚᱣᱟ ᱡᱮ ᱱᱟᱦᱟᱜ ᱥᱤᱠᱷᱱᱟᱹᱛ ᱞᱟᱹᱜᱤᱫ ᱛᱮ? ᱮᱻᱢ ᱢᱟᱱᱮ ᱯᱷᱳᱱ ᱠᱚᱫᱚ ᱱᱟᱸᱜ ᱠᱷᱟᱱ ᱡᱚᱴᱮᱫ ᱥᱮᱬᱟ ᱦᱚᱪᱚ ᱫᱚ ᱱᱟᱯᱟᱭ ᱜᱮᱭᱟ ᱢᱮᱱᱠᱷᱟᱱ? ᱱᱟᱦᱟᱜ ᱥᱤᱠᱱᱟᱹᱛ ᱦᱚᱛᱮᱜ ᱛᱮ ᱡᱮ ᱚᱞᱚᱜ ᱯᱟᱲᱦᱟᱣ ᱵᱟᱹᱜᱤ ᱠᱟᱛᱮᱜ ᱮᱴᱟᱜ ᱨᱮᱦᱚᱸ ᱛᱚ ᱯᱷᱳᱱ ᱨᱮᱫᱚ ᱟᱜᱽᱨᱚᱦᱚ ᱦᱳᱭᱩᱜ